ᱦᱮᱞᱳ ᱜᱚᱝᱠᱮ ᱾
ᱦᱮᱸ, ᱜᱚᱝᱠᱮ ᱡᱚᱦᱟᱨ ᱜᱮ ᱾
ᱡᱚᱦᱟᱨ ᱜᱮ ᱡᱚᱦᱟᱨ ᱜᱮ ᱾
ᱛᱟᱯᱚᱨ ᱜᱚᱝᱠᱮ ᱚᱠᱟ ᱞᱮᱠᱟ ᱢᱮᱱᱟᱜ ᱵᱮᱱᱟ?
ᱜᱚᱝᱠᱮ ᱟᱹᱞᱤᱧ ᱫᱚ ᱟᱹᱰᱤ ᱱᱟᱯᱟᱭ ᱜᱮ ᱢᱮᱱᱟᱜ ᱞᱤᱧᱟᱹ ᱟᱨ᱾ ᱞᱟᱹᱭ ᱞᱮᱠᱷᱟᱱ ᱪᱟᱸᱫᱚ ᱵᱚᱸᱜᱟ ᱟᱥᱤᱨᱵᱟᱫᱽ ᱛᱮ ᱚᱲᱟᱜ ᱠᱚᱨᱮ ᱨᱮᱱ ᱟᱭᱳᱵᱟᱵᱟ ᱛᱟᱠᱚ ᱦᱚᱸ ᱡᱚᱛᱚ ᱦᱚᱲ ᱜᱮ᱾ ᱱᱟᱯᱟᱭ ᱜᱮ ᱢᱮᱱᱟᱜ ᱞᱮᱭᱟ ᱾
ᱮᱠᱫᱚᱢ ᱮᱠᱫᱚᱢ, ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱮᱫᱟ?
ᱛᱚ ᱜᱚᱝᱠᱮ ᱱᱤᱛᱚᱝ ᱫᱚ ᱪᱮᱫ ᱦᱚᱸ ᱚᱱᱠᱟ ᱫᱚ ᱵᱟᱹᱞᱤᱧ ᱪᱤᱠᱟᱹ ᱵᱟᱲᱟᱭᱮᱫᱟ ᱮᱛᱚ ᱫᱩᱲᱩᱵ ᱵᱟᱲᱟ ᱠᱟᱱᱟᱞᱤᱧ ᱾ ᱚᱲᱟᱜ ᱠᱚᱨᱮ ᱜᱮ, ᱛᱚ ᱟᱵᱮᱱ ᱜᱚᱝᱠᱮ ᱾
ᱚᱱᱟ ᱦᱚᱸ ᱱᱟᱯᱟᱭ ᱠᱟᱛᱷᱟ ᱜᱮ ᱾ ᱟᱹᱞᱤᱧ ᱦᱚᱸ ᱜᱚᱝᱠᱮ ᱦᱚᱸᱜᱼᱚᱭ ᱡᱟᱹᱯᱩᱫ ᱮᱦᱚᱵ ᱟᱠᱟᱫᱟᱭ ᱟᱫᱚ ᱠᱷᱟᱱ ᱱᱤᱛᱚᱜ ᱫᱚ ᱚᱲᱟᱜ ᱨᱮ ᱾ ᱜᱮ ᱢᱮᱱᱟᱜ ᱞᱤᱧᱟᱹ ᱟᱨ ᱪᱮᱫ ᱵᱮᱱ ᱞᱟᱹᱭᱟ ᱥᱟᱹᱨᱫᱤ ᱡᱟᱹᱯᱩᱫ ᱨᱮᱦᱚᱸ ᱾
ᱟᱪᱪᱷᱟ ᱟᱪᱪᱷᱟ ᱾
ᱛᱟᱦᱚᱞᱮ ᱜᱚᱝᱠᱮ᱾ ᱟᱸᱢᱚᱢ ᱫᱟᱵᱮᱱ ᱛᱚ?
ᱦᱮᱸ, ᱜᱚᱝᱠᱮ ᱞᱟᱹᱭ ᱵᱮᱱ ᱾
ᱛᱟᱦᱚᱞᱮ ᱛᱤᱦᱤᱧᱟᱜ ᱦᱩᱰᱤᱧ ᱢᱟᱪᱷᱟ ᱜᱟᱯᱟᱞ ᱢᱟᱨᱟᱣ ᱫᱚ ᱠᱟᱹᱴᱤᱡ᱾ ᱞᱟᱦᱟ ᱥᱮᱱ ᱜᱮ ᱞᱟᱦᱟ ᱤᱫᱤ ᱦᱩᱭ ᱞᱮᱱ ᱜᱮ, ᱦᱮᱸ ᱥᱮ ᱪᱮᱫ?
ᱦᱮᱸ ᱮ ᱟᱹᱰᱤ ᱱᱟᱯᱟᱭ ᱠᱟᱛᱷᱟ ᱠᱟᱱᱟ ᱾
ᱮᱠᱫᱚᱢ ᱛᱟᱦᱚᱞᱮ ᱟᱹᱞᱤᱧ ᱠᱟᱹᱴᱤᱡ ᱾ ᱵᱟᱲᱟᱭ ᱥᱟᱱᱟᱭ ᱞᱤᱧ ᱛᱟᱦᱮᱸᱫ ᱡᱮ᱾ ᱞᱟᱦᱟ ᱛᱮᱱᱟᱜ ᱟᱵᱚᱣᱟᱜ ᱟᱹᱨᱤᱪᱟᱹᱞᱤ ᱟᱨ᱾ ᱱᱤᱛᱚᱜ ᱟᱜ ᱟᱹᱨᱤᱪᱟᱹᱞᱤ ᱟᱭᱢᱟᱜ ᱜᱮ ᱵᱟᱫᱚᱞᱟᱣ ᱠᱟᱱᱟ᱾ ᱦᱮᱸ ᱥᱮ ᱵᱟᱝ᱾
ᱦᱮᱸ ᱜᱚᱢᱠᱮ᱾
ᱛᱚ ᱚᱱᱟ ᱵᱟᱫᱚᱞᱟᱣ ᱨᱮᱱᱟᱜ ᱠᱟᱨᱚᱱ ᱠᱚ ᱠᱟᱹᱴᱤᱡ ᱯᱮ ᱞᱟᱹᱭ ᱫᱟᱲᱮᱞᱤᱧᱟ? ᱦᱩᱰᱤᱧ ᱢᱟᱪᱷᱟᱛᱮ ᱡᱩᱫᱤ ᱵᱮᱱ ᱞᱟᱹᱭ ᱞᱮᱠᱷᱟᱱ ᱫᱚ ᱟᱹᱰᱤ ᱜᱮ ᱱᱟᱯᱟᱭ ᱠᱚᱜᱼᱟ᱾
ᱛᱚ ᱜᱚᱝᱠᱮ ᱟᱹᱰᱤ ᱱᱟᱯᱟᱭ ᱠᱩᱠᱞᱤ ᱵᱮᱱ ᱫᱚᱦᱚ ᱠᱟᱫᱟ᱾ ᱛᱚ ᱟᱹᱞᱤᱧ ᱛᱚᱨᱚᱯᱷ ᱠᱷᱚᱱ ᱞᱟᱹᱭ ᱞᱮᱠᱷᱟᱱ ᱡᱮ᱾ ᱞᱟᱦᱟ ᱛᱮᱱᱟᱜ᱾ ᱥᱮᱫᱟᱭ ᱨᱮᱱᱟᱜ ᱟᱹᱨᱤ ᱪᱟᱹᱞᱤ ᱟᱨ ᱱᱮᱛᱟᱨ ᱨᱮᱱᱟᱜ ᱥᱮᱫᱟᱭ ᱡᱟᱸᱦᱟ ᱟᱹᱨᱤ ᱪᱟᱹᱞᱤ ᱠᱚ᱾ ᱞᱟᱦᱟ ᱛᱮᱫᱚ ᱱᱚᱝᱠᱟ ᱟᱹᱰᱤ ᱠᱚᱢ ᱞᱟᱹᱭ ᱤᱫᱤ ᱞᱮᱠᱷᱟᱱ᱾ ᱯᱩᱭᱞᱩ ᱨᱮ ᱢᱳᱵᱟᱭᱤᱞ ᱱᱤᱭᱮ ᱱᱚᱜᱼᱚᱭ ᱡᱮ ᱤᱱᱴᱟᱨᱱᱮᱴ᱾ ᱞᱟᱦᱟ ᱛᱮᱫᱚ ᱚᱱᱠᱟ᱾ ᱢᱟᱱᱮ ᱤᱱᱴᱟᱨᱱᱮᱴ ᱥᱮ ᱯᱷᱳᱱ ᱠᱚ ᱚᱱᱠᱟ ᱡᱩᱜᱽ ᱵᱟᱝ ᱛᱟᱸᱦᱮ ᱠᱟᱱᱟ᱾ ᱟᱨ ᱱᱚᱝᱠᱟ ᱢᱤᱫ ᱦᱚᱲ ᱠᱷᱚᱱ ᱟᱨ ᱢᱤᱫ ᱦᱚᱲ ᱚᱱᱠᱟ ᱠᱟᱛᱷᱟ ᱵᱚᱱ᱾ ᱯᱟᱥᱱᱟᱣ ᱛᱟᱦᱮᱸᱫ ᱵᱟᱝᱠᱷᱟᱱ᱾ ᱱᱚᱝᱠᱟ ᱪᱤᱴᱷᱤ ᱥᱟᱠᱟᱢ ᱥᱮ ᱥᱟᱠᱟᱢ ᱤᱫᱤ ᱠᱟᱛᱮ ᱛᱚ᱾ ᱞᱟᱦᱟ ᱛ ᱟᱫᱚ ᱱᱝᱠᱟ ᱯᱟᱥ ᱛᱟᱦᱮᱸ ᱱᱮᱛᱟᱨ ᱫᱚᱳ ᱠᱟᱱᱟ ᱤᱱᱴᱟᱨᱱᱮᱴ ᱨᱮᱢ ᱯᱷᱳᱱ ᱠᱮᱫᱟ ᱥᱮ ᱦᱳᱣᱟᱴᱥᱮᱯ ᱢᱟᱫᱽᱫᱷᱚᱢ ᱛᱮᱢ ᱵᱟᱲᱟᱭ ᱦᱚᱪᱚ ᱠᱮᱫᱮᱭᱟ᱾ ᱡᱮ ᱱᱩᱭ ᱫᱚ ᱱᱤᱝᱠᱟ᱾ ᱦᱳᱭᱛᱳ ᱞᱟᱹᱭ ᱞᱮᱠᱷᱟᱱ ᱵᱷᱟᱹᱜᱤ ᱢᱮᱱᱟᱭᱟ ᱥᱮ ᱪᱮᱫ ᱞᱮᱠᱟ ᱢᱮᱱᱟᱢᱟ ᱱᱚᱝᱠᱟᱼᱼ ᱚᱱᱠᱟ ᱢᱟᱫᱽᱫᱷᱚᱢ ᱛᱮ ᱵᱟᱲᱟᱭᱚᱜᱼᱟ᱾ ᱟᱨ ᱵᱟᱠᱷᱟᱡ ᱪᱤᱴᱷᱤ ᱢᱟᱫᱽᱫᱷᱚᱢ ᱛᱮ ᱪᱮᱫ ᱞᱮᱠᱟ ᱢᱮᱱᱟᱢᱟ ᱵᱟᱹᱵᱩ ᱥᱮ ᱚᱠᱟᱞ ᱞᱮᱠᱟ ᱱᱚᱜ ᱱᱚᱝᱠᱟ᱾
ᱦᱳᱭ ᱦᱳᱭ ᱦᱳᱭ
ᱟᱨ ᱞᱟᱹᱭ ᱞᱮᱠᱷᱟᱱ ᱱᱤᱭᱟᱹ ᱠᱚᱦᱚᱸ ᱡᱮ ᱞᱟᱦᱟᱛᱮᱼᱼ ᱛᱮᱫᱚ ᱟᱹᱰᱤ ᱱᱟᱯᱟᱭ ᱱᱚᱝᱠᱟ ᱟᱹᱰᱤ ᱢᱚᱸᱡᱽ ᱢᱤᱫ ᱡᱩᱢᱤᱫᱟᱜ ᱛᱮᱵᱚᱱ ᱛᱟᱦᱮᱸ ᱠᱟᱱᱟᱼᱼ ᱱᱮᱛᱟᱨ ᱫᱚ ᱚᱱᱠᱟ ᱡᱩᱢᱤᱫ ᱩᱱᱟᱹᱜ ᱥᱩᱠ ᱥᱩᱵᱤᱫᱷᱟᱧ ᱢᱮᱱᱟᱜ ᱨᱮᱦᱚᱸ ᱡᱩᱢᱤᱫ ᱚᱱᱠᱟ ᱵᱟᱹᱱᱩᱜ ᱵᱚᱱᱟ᱾ ᱱᱚᱤᱝᱠᱟ ᱞᱤᱧ ᱧᱮᱞ ᱟᱹᱜᱩ ᱟᱠᱟᱫᱟ ᱟᱹᱞᱤᱧᱟᱜ ᱠᱟᱛᱷᱟ ᱫᱚ ᱱᱚᱜ ᱱᱚᱝᱠᱟ ᱠᱟᱱᱟ᱾ ᱟᱨᱦᱚᱸ ᱢᱟ ᱢᱮᱱᱟᱜ ᱜᱮ᱾
ᱦᱳᱭ ᱦᱳᱭ ᱛᱚ ᱟᱹᱰᱤ ᱫᱟᱢᱟᱱ ᱠᱟᱞᱟ ᱞᱮᱧ ᱞᱟᱹᱭ ᱠᱮᱫᱟ ᱟᱹᱰᱤ ᱟᱹᱰᱤ ᱥᱟᱨᱦᱟᱣ᱾ ᱮᱫᱚ ᱱᱚᱣᱟ ᱫᱚ ᱟᱵᱚ ᱟᱹᱰᱤ ᱜᱮᱼᱼ ᱞᱟᱹᱠᱛᱤᱭᱟᱱ ᱥᱮ ᱡᱲᱩᱲ ᱠᱟᱱ ᱜᱮᱭᱟ ᱞᱟᱦᱟ ᱛᱮᱱᱟᱜ ᱟᱨ, ᱱᱟᱦᱟᱜ ᱟᱜ ᱨᱮᱱᱟᱜ ᱟᱫᱽᱞᱟ ᱵᱟᱚᱫᱞᱟ ᱠᱚ ᱚᱠᱟᱞᱫᱟ ᱦᱩᱭᱩᱜ ᱠᱟᱱᱟ ᱦᱮᱸᱥᱮ ᱵᱟᱝ᱾
ᱮᱠᱫᱚᱢ
ᱛᱚ ᱜᱚᱢᱠᱮ ᱡᱮᱼᱼ ᱦᱚᱜᱼᱚᱭ ᱡᱮ ᱱᱤᱛᱚᱜ ᱤᱱᱴᱟᱨᱱᱮᱴᱼᱼ ᱥᱮ ᱚᱱᱠᱟᱱᱟᱜ ᱥᱩᱡᱳᱜᱽ ᱥᱩᱵᱤᱫᱷᱟ ᱵᱚᱱ ᱧᱟᱢᱮᱫ ᱠᱟᱱᱟ ᱡᱟᱦᱟᱸ ᱫᱚᱼᱼ ᱚᱱᱞᱟᱭᱤᱱ ᱛᱟᱞᱟᱛᱮ ᱟᱵᱚᱣᱟᱜ ᱟᱹᱰᱤᱜᱮ ᱟᱞᱜᱟᱜ ᱠᱟᱱ ᱛᱟᱵᱚᱱᱟ ᱠᱟᱹᱢᱤ ᱦᱚᱨᱟ ᱠᱚ
ᱮᱠᱫᱚᱢ ᱮᱠᱫᱚᱢ ᱦᱮᱸ ᱦᱮᱸ
ᱛᱚᱼᱼ ᱱᱚᱣᱟ ᱨᱮᱱᱟᱜ ᱡᱩᱫᱤ ᱟᱵᱮᱱ ᱵᱟᱹᱲᱤᱡᱼᱼ ᱞᱴᱩ ᱠᱚᱵᱮᱱ ᱧᱮᱞᱟ ᱛᱚ ᱟᱹᱰᱤ ᱜᱮ ᱵᱟᱹᱲᱛᱤᱜ ᱠᱟᱱᱟ ᱦᱮᱸ ᱥᱮ ᱵᱟᱝ
ᱮᱠᱫᱚᱢ
ᱟᱪᱷᱟ ᱱᱚᱣᱟ ᱠᱚᱠᱤ ᱴᱮᱠᱟᱣ ᱫᱟᱨᱟᱢ ᱜᱟᱱᱚᱜᱼᱟ? ᱟᱹᱵᱤᱱ ᱠᱟᱞᱠᱟ ᱵᱮᱱ ᱢᱚᱱᱮᱭᱮᱼᱫᱟ
ᱴᱮᱠᱟ ᱫᱟᱨᱟᱢ ᱫᱚ ᱢᱮᱱᱟᱜ ᱜᱮᱭᱟ ᱛᱚ ᱟᱹᱞᱤᱧ ᱞᱤᱧ ᱞᱟᱹᱭ ᱞᱮᱠᱷᱟᱱ ᱫᱚᱼᱼ ᱱᱚᱣᱟ ᱠᱚ ᱫᱚ ᱞᱟᱹᱭ ᱞᱮᱠᱷᱟᱱ ᱡᱮᱼᱼ ᱢᱤᱫᱴᱮᱱ ᱱᱤᱡᱮ ᱴᱷᱮᱡ ᱠᱟᱱ ᱜᱮᱭᱟ ᱚᱱᱟ ᱢᱟᱫᱽᱫᱷᱚᱢ ᱨᱮᱼᱼ ᱟᱹᱰᱤᱜᱟᱱ ᱢᱟᱨᱟᱝ ᱢᱟᱨᱟᱝ ᱢᱮᱱᱟᱜ ᱠᱚᱣᱟ ᱡᱮᱠᱚ ᱞᱟᱹᱭ ᱜᱮᱭᱟ ᱫᱟᱫᱟ ᱛᱟᱠᱚᱼᱼ ᱥᱮ ᱡᱟᱦᱟᱸᱭ ᱜᱮ ᱡᱚᱛᱚ ᱦᱚᱲ ᱢᱟᱪᱮᱫ ᱛᱮᱠᱚᱼᱼ ᱛᱚ ᱱᱚᱝᱠᱟ ᱠᱚ ᱞᱟᱹᱭᱟ ᱡᱮ ᱱᱚᱜᱼᱚᱭ ᱡᱮ ᱟᱵᱚᱣᱟᱜ᱾ ᱥᱚᱢᱟᱡᱽ ᱨᱮ ᱥᱮ ᱞᱟᱦᱟ ᱛᱮᱱᱟᱜ ᱡᱩᱜᱽ ᱟᱨ ᱱᱮᱛᱟᱨᱱᱟᱜ ᱡᱩᱜᱽ᱾ ᱱᱚᱜᱼᱚᱭ ᱟᱹᱰᱤ ᱜᱟᱱ ᱨᱚᱠᱚᱢ ᱡᱟᱦᱟᱸᱼᱼ ᱥᱩᱠ ᱥᱩᱵᱤᱫᱟ ᱠᱚ ᱢᱮᱱᱟᱜᱼᱟ ᱱᱚᱣᱟ ᱠᱚ ᱠᱟᱹᱴᱤᱡᱼᱼ ᱥᱮᱫᱟᱭ ᱞᱮᱠᱟ ᱡᱩᱚᱫᱤ ᱥᱮᱫᱟᱭ ᱞᱮᱠᱟ ᱵᱟᱝ ᱨᱮᱦᱚᱸ ᱚᱱᱟ ᱠᱷᱚᱱ ᱠᱤᱪᱷᱩ ᱚᱨᱫᱷᱮᱠ ᱟᱵᱚ ᱵᱚᱱᱼᱼ ᱯᱷᱚᱞᱳ ᱞᱮᱠᱷᱟᱱ ᱥᱮᱵᱚᱱ ᱠᱚᱨᱟᱣ ᱞᱮᱠᱷᱟᱱ ᱡᱮᱢᱚᱱ ᱞᱮᱠᱷᱟᱱ ᱱᱚᱜᱼᱚᱭ ᱵᱟᱹᱲᱤᱡ, ᱡᱮᱢᱚᱱ ᱱᱤᱝᱠᱟ ᱢᱟ ᱧᱮᱞᱚᱜ ᱠᱟᱜᱼᱟ᱾ ᱡᱮ ᱤᱱᱴᱟᱨᱱᱮᱴ ᱨᱮᱱᱟᱜ ᱠᱚᱦᱚᱸ ᱟᱹᱰᱤ ᱠᱚᱢ ᱭᱩᱡᱽ ᱞᱮᱠᱷᱟᱱ᱾ ᱟᱨ ᱵᱟᱹᱲᱛᱤ ᱱᱤᱡᱮᱛᱮ ᱠᱷᱟᱴᱟᱣ ᱞᱮᱱᱠᱷᱟᱱ
ᱦᱳᱭ ᱦᱳᱭ
ᱛᱚᱵᱮᱱᱟ ᱞᱟᱦᱟ ᱠᱷᱚᱱ ᱦᱚᱸ ᱱᱮᱛᱟᱨ ᱫᱚ ᱵᱮᱴᱟᱨᱚᱜᱼᱟ ᱟᱨ ᱤᱱᱟᱹ ᱠᱷᱟᱹᱛᱤᱨ ᱛᱮᱜᱮ ᱢᱟ ᱵᱟᱹᱲᱤᱡ ᱦᱚᱸ ᱦᱩᱭ ᱫᱟᱲᱮᱭᱟᱜ ᱠᱟᱱᱟ ᱥᱮ ᱮᱴᱠᱮᱼᱴᱚᱲᱮ ᱠᱚᱦᱚᱸ᱾ ᱡᱟᱹᱥᱛᱤ ᱫᱚ ᱞᱟᱹᱭ ᱞᱮᱠᱷᱟᱱ ᱱᱤᱡᱮᱛᱮ ᱪᱷᱩᱴᱟᱹᱣ
ᱦᱳᱭ ᱦᱳᱭ
ᱛᱚ ᱱᱚᱝᱠᱟ ᱞᱤᱧ ᱞᱟᱹᱭ ᱦᱚᱪᱚᱭᱟ ᱡᱮ ᱢᱟᱱᱮ ᱞᱟᱦᱟ ᱠᱷᱚᱱᱟᱜ ᱱᱤᱛᱚᱝ ᱟᱜ ᱡᱟᱦᱟᱸ ᱱᱤᱡᱮᱛᱮ ᱪᱷᱩᱴᱟᱹᱣ ᱞᱮᱱᱠᱷᱟᱱ᱾
ᱦᱳᱭ ᱜᱚᱝᱠᱮ ᱮᱠᱫᱚᱢ᱾ ᱟᱵᱚ ᱡᱩᱫᱤ ᱱᱚᱝᱠᱟ ᱜᱮ ᱢᱟᱱᱮ ᱚᱱᱟ ᱪᱮᱛᱟᱱ ᱨᱮ ᱤᱭᱟᱹ ᱠᱟᱛᱮ ᱡᱩᱫᱤ ᱰᱤᱯᱷᱮᱱᱰ ᱠᱟᱛᱮ ᱵᱟᱝᱵᱚᱱ ᱛᱟᱦᱮᱱᱟ᱾ ᱟᱨ ᱵᱟᱝ ᱟᱵᱚᱛᱮ ᱟᱵᱚᱣᱟᱜ ᱠᱟᱹᱢᱤ ᱦᱚᱨᱟ ᱵᱚᱱ ᱠᱚᱨᱟᱣ ᱤᱫᱤᱭᱟ ᱛᱟᱦᱚᱞᱮ ᱟᱹᱰᱤᱜᱮ ᱱᱟᱯᱟᱭᱚᱜᱼᱟ᱾
ᱮᱠᱫᱚᱢ ᱟᱹᱰᱤ ᱜᱮ ᱱᱟᱯᱟᱭᱚᱜᱼᱟ ᱮᱠᱫᱚᱢ ᱜᱮ᱾
ᱦᱳᱭ ᱟᱪᱪᱷᱟ ᱜᱚᱝᱠᱮ ᱛᱚ ᱟᱹᱞᱤᱧ ᱢᱟ ᱧᱮᱞ ᱵᱟᱲᱟ ᱠᱟᱫᱟᱞᱤᱧ ᱥᱮ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ᱾ ᱡᱮ ᱟᱵᱚᱣᱟᱜ ᱵᱟᱯᱞᱟ ᱠᱚᱨᱮ
ᱟᱪᱪᱷᱟ
ᱟᱵᱚᱣᱟᱜ ᱵᱟᱯᱞᱟ ᱠᱚᱨᱮ ᱴᱟᱢᱟᱠ ᱛᱩᱢᱫᱟᱹᱜ ᱵᱮᱥᱤ ᱵᱟᱝ ᱨᱩᱜ ᱠᱟᱱᱟ᱾ ᱮᱢᱱᱤ ᱵᱚᱠᱥ ᱢᱟᱭᱤᱠ ᱠᱟᱛᱮᱮᱫ ᱜᱮ ᱵᱮᱥᱤ ᱠᱚ ᱯᱟᱨᱚᱢ ᱮᱫᱟ᱾ ᱛᱚ ᱱᱚᱣᱟ ᱤᱫᱤ ᱠᱟᱛᱮᱜ ᱟᱵᱮᱱ ᱪᱮᱫ ᱵᱮᱱ ᱞᱟᱹᱭ ᱦᱚᱪᱚᱭᱟ᱾
ᱞᱟᱹᱭ ᱫᱚᱞᱤᱧ ᱞᱟᱹᱭᱪᱚᱭᱮᱫ ᱟᱹᱞᱤᱧ ᱛᱚᱨᱚᱯᱷ ᱠᱷᱚᱱ ᱫᱚ ᱟᱹᱰᱤ ᱱᱟᱯᱟᱭ ᱵᱮᱱ ᱞᱟᱹᱭ ᱠᱟᱫᱟ᱾ ᱛᱚ ᱱᱚᱜᱼᱚᱭ ᱡᱮ ᱟᱵᱚ ᱵᱟᱯᱞᱟ ᱥᱮ ᱟᱵᱚ ᱦᱚᱲ ᱦᱚᱯᱚᱱᱟᱜ ᱵᱟᱯᱞᱟ ᱨᱮᱢᱟ ᱴᱟᱢᱟᱠ ᱛᱩᱢᱫᱟᱜ ᱟᱹᱰᱤ ᱠᱚᱢ ᱤᱭᱩᱡᱚᱜ ᱠᱟᱱᱟ᱾ ᱰᱤᱡᱮ ᱛᱮᱜᱮ ᱠᱚ ᱮᱱᱮᱡ ᱠᱟᱱᱟ᱾ ᱟᱨ ᱞᱟᱦᱟ ᱛᱮᱱᱟᱜ ᱟᱹᱨᱤᱪᱟᱹᱞᱤ ᱞᱟᱹᱭ ᱞᱮᱠᱷᱟᱱ ᱫᱚ ᱛᱩᱢᱫᱟᱜ ᱴᱟᱢᱟᱠ ᱛᱮᱜᱮ ᱟᱹᱰᱤ ᱨᱟᱹᱥᱠᱟᱹ ᱨᱚᱢᱚᱚᱡ ᱟᱛᱮᱜ ᱮᱱᱮᱡ ᱥᱮᱨᱮᱧ᱾ ᱟᱨ ᱡᱚᱛᱚ ᱦᱚᱲ ᱜᱮᱠᱚ ᱞᱟᱹᱭᱟ ᱡᱮ ᱴᱟᱢᱟᱠ ᱛᱩᱢᱫᱟᱜ ᱛᱮ ᱮᱱᱮᱡ ᱨᱟᱹᱥᱠᱟᱹ ᱫᱚ ᱢᱤᱫᱴᱟᱝ ᱵᱟᱯᱞᱟ ᱞᱮᱠᱟᱱ- ᱯᱚᱨᱚᱵᱽ ᱢᱥᱮ ᱵᱟᱯᱞᱟ ᱞᱮᱠᱟᱱ ᱫᱤᱱ ᱯᱟᱨᱚᱢᱮᱱᱟ᱾ ᱡᱟᱦᱟᱸ ᱛᱩᱢᱫᱟᱜ ᱴᱟᱢᱟᱠ ᱛᱮ ᱟᱨ ᱰᱤᱡᱮ ᱛᱮᱫᱚ ᱞᱟᱹᱭ ᱞᱮᱠᱷᱟᱱ ᱫᱚ ᱱᱚᱣᱟ ᱱᱮᱛᱟᱨᱟᱜ ᱠᱟᱱᱟ ᱛᱚ ᱱᱤᱡᱮ ᱛᱮ ᱫᱚ ᱞᱟᱦᱟ ᱠᱷᱚᱱ ᱞᱤᱧ ᱞᱟᱹᱭ ᱪᱚ ᱡᱮ ᱞᱟᱦᱟ ᱛᱮᱱᱟᱜ ᱡᱩᱜᱽ ᱫᱚ ᱟᱹᱰᱤ ᱱᱟᱯᱟᱭ ᱛᱟᱦᱮᱸ ᱠᱟᱱᱟ ᱛᱩᱢᱫᱟᱜ ᱴᱟᱢᱟᱠ ᱮᱱᱮᱡ ᱛᱮ ᱱᱮᱛᱟᱨ ᱫᱚ ᱰᱤᱡᱮ ᱛᱮᱫᱚ ᱟᱹᱰᱤ ᱜᱟᱱ ᱦᱚᱲ ᱦᱚᱸᱠᱚ ᱮᱴᱠᱮᱴᱚᱬᱮ ᱨᱮᱠᱚ ᱯᱟᱲᱟᱜ ᱚᱠᱚᱭ ᱞᱟᱹᱭ ᱞᱮᱠᱷᱟᱱ ᱵᱚᱭᱚᱥᱠᱚᱨ ᱡᱮ ᱱᱚᱜᱼᱚᱭ ᱰᱤᱡᱮ ᱛᱮᱠᱚ ᱟᱸᱻ ᱵᱚᱸᱜᱟ ᱛᱟᱞᱟᱜ ᱠᱟᱱᱟ ᱱᱚᱜᱼᱚᱭ ᱡᱮ ᱞᱩᱛᱩᱨ ᱨᱮ ᱥᱟᱰᱮ ᱟᱸᱡᱚᱢᱚᱜ ᱠᱟᱱᱟ ᱟᱹᱰᱤ ᱥᱟᱣᱩᱱᱰ ᱛᱮᱠᱩ ᱮᱱᱮᱡ ᱥᱮᱨᱮᱧ ᱮᱫᱟ᱾ ᱟᱨ ᱟᱹᱰᱤᱜᱟᱱ ᱦᱚᱲ ᱦᱚᱸ ᱱᱤᱝᱠᱟ ᱵᱟᱠᱚ ᱠᱩ ᱥᱟᱦᱟᱣᱟ ᱞᱟᱹᱭ ᱞᱮᱠᱷᱟᱱ ᱵᱚᱭᱚᱥᱠᱚ ᱡᱟᱦᱟᱸᱭ ᱯᱚᱧᱪᱟᱥ ᱵᱷᱤᱛᱤᱨ ᱨᱮ ᱢᱮᱱᱟᱜ ᱠᱚᱣᱟ᱾ ᱛᱚ ᱟᱹᱞᱤᱧ ᱱᱤᱭᱟᱹ ᱜᱮ ᱞᱤᱧ ᱞᱟᱹᱭᱟ᱾ ᱡᱮ ᱰᱤᱡᱮ ᱛᱮ ᱵᱟᱝ ᱮᱱᱮᱡ ᱠᱟᱛᱮ ᱴᱟᱢᱟᱠ ᱛᱩᱢᱫᱟᱜ ᱛᱮ ᱮᱱᱮᱡ ᱞᱮᱠᱷᱟᱱ ᱱᱟᱯᱟᱭ ᱠᱚᱜᱼᱟ᱾
ᱦᱳᱭ-ᱦᱳᱭ-ᱦᱳᱭ-ᱦᱳᱭ ᱛᱟᱞᱮ ᱜᱚᱝᱠᱮ ᱚᱱᱠᱟ ᱟᱯᱮ ᱥᱮᱱ ᱚᱱᱠᱟ ᱵᱚᱠᱥᱥ ᱢᱟᱭᱤᱱ ᱠᱟᱛᱮᱫ ᱵᱟᱯᱞᱟ ᱦᱚᱵ ᱦᱩᱭᱩᱜ ᱜᱮᱭᱟ ᱥᱮ ᱵᱟᱝ?
ᱟᱹᱰᱤ ᱱᱟᱯᱟᱭ ᱠᱟᱛᱷᱟ ᱠᱩᱠᱞᱤ ᱵᱮᱱ ᱫᱚᱦᱚ ᱠᱟᱫᱟ ᱛᱚ ᱟᱞᱮ ᱥᱮᱫ ᱞᱟᱹᱭ ᱞᱮᱠᱷᱟᱱ ᱫᱚ ᱛᱩᱢᱫᱟᱜ ᱴᱟᱢᱟᱠ ᱛᱮᱫᱚ ᱦᱩᱭᱩᱜ ᱜᱮᱭᱟ᱾ ᱛᱚ ᱵᱮᱥᱤᱨ ᱵᱷᱟᱜ? ᱛᱚ ᱰᱤᱡᱮ ᱛᱮᱜᱮ ᱦᱩᱭᱩᱜᱼᱟ᱾ ᱟᱨ ᱟᱹᱰᱤᱜᱟᱱ ᱵᱟᱯᱞᱟ ᱨᱮᱜᱮᱞᱤᱧ ᱪᱟᱞᱟᱣ ᱟᱠᱟᱱ ᱥᱮᱞᱤᱧ ᱧᱮᱞ ᱟᱠᱟᱜᱼᱟ ᱛᱩᱢᱫᱟᱜ ᱴᱟᱢᱟᱠ ᱫᱚ ᱟᱹᱰᱤ ᱠᱚᱢ᱾ ᱞᱟᱹᱭ ᱫᱚ ᱞᱟᱹᱭ ᱦᱩᱭᱩᱜ ᱜᱮᱭᱟ ᱡᱮ ᱴᱩᱢᱫᱟᱜ ᱴᱟᱢᱟᱠ ᱛᱮᱵᱚᱱ ᱮᱱᱮᱼᱟ ᱟᱹᱰᱤ ᱨᱮᱱᱟᱜ ᱛᱩᱢᱫᱟᱜ ᱢᱟᱱᱮ ᱛᱩᱢᱫᱟᱜ ᱴᱟᱢᱟᱠ ᱛᱮᱢ ᱮᱱᱮᱡ ᱞᱮᱱᱠᱷᱟᱱ ᱨᱟᱹᱥᱠᱟᱹ ᱜᱮ ᱟᱞᱟᱫᱟ ᱜᱮ ᱵᱩᱡᱷᱟᱹᱜᱼᱟ᱾ ᱚᱸᱰᱮᱱᱟᱜ ᱨᱟᱹᱥᱠᱟᱹ, ᱮᱠᱫᱚᱢ ᱯᱩᱨᱟᱹᱢ ᱢᱚᱱᱮᱭᱟ ᱡᱮ ᱥᱮᱫᱟᱭ ᱠᱷᱚᱱ ᱢᱟᱱᱮ ᱥᱮᱫᱟᱭ ᱨᱮᱱᱟᱜ ᱥᱮᱫᱟᱭ ᱡᱟᱦᱟᱸ, ᱠᱩ ᱟᱹᱨᱤᱪᱟᱹᱞᱤ ᱠᱩ ᱟᱹᱜᱩ ᱠᱟᱫᱟ ᱚᱱᱠᱟ ᱜᱮ ᱢᱟᱱᱮ ᱱᱤᱛ ᱦᱚᱸ ᱚᱱᱠᱟ ᱦᱩᱭᱩᱜ ᱠᱟᱱᱟ ᱢᱟᱱᱮ ᱱᱤᱝᱠᱟ ᱚᱱᱠᱟ ᱵᱩᱡᱷᱟᱹᱜ ᱠᱟᱱᱟ᱾ ᱟᱨ ᱰᱤᱡᱮ ᱛᱮᱠᱷᱟᱱ ᱫᱚ? ᱟᱹᱰᱤ ᱜᱟᱱ ᱦᱚᱲᱜᱤᱧ ᱧᱮᱞ ᱠᱚᱣᱟ ᱰᱤᱡᱮ ᱨᱮᱫᱚ ᱟᱹᱰᱤ ᱠᱚᱢ ᱠᱚ ᱮᱱᱮᱡᱼᱟ ᱠᱤᱱᱛᱩ ᱦᱮᱸ? ᱢᱟᱱᱮ ᱨᱟᱹᱥᱠᱟᱹᱣᱟᱱ ᱦᱚᱲ ᱡᱟᱦᱟᱸᱭ ᱵᱤᱥᱤᱨ ᱵᱷᱟᱜᱽ ᱡᱟᱦᱟᱸᱭ ᱛᱩᱢᱫᱟᱜ ᱴᱟᱢᱟᱠ ᱟᱛᱮ ᱨᱟᱹᱥᱠᱟᱹ ᱟᱭ᱾ ᱩᱱᱠᱩ ᱤᱱᱟᱹᱜ ᱜᱟᱱ ᱦᱚᱲ ᱫᱚ ᱢᱟᱱᱮ, ᱰᱤᱡᱮ ᱛᱮᱠᱚ ᱢᱟᱱᱮ ᱩᱱᱠᱩ ᱫᱚ ᱵᱟᱠᱚ ᱮᱱᱮᱡ ᱜᱚᱫᱚᱜᱼᱟ ᱠᱤᱱᱛᱩ ᱰᱤᱡᱮᱛᱮ ᱡᱟᱦᱟᱸᱭ ᱮᱱᱮᱡ ᱢᱮᱱᱟᱜ ᱠᱚᱣᱟ ᱱᱮᱛᱟᱨ ᱠᱚᱫᱚ ᱰᱤᱡᱮ ᱞᱟᱹᱭ ᱞᱮᱠᱷᱟᱱ ᱫᱚ ᱟᱹᱰᱤ ᱜᱟᱱ ᱠᱚ ᱮᱱᱮᱡᱼᱟ ᱮᱱᱮᱡ ᱫᱚᱠᱚ ᱮᱱᱮᱡ ᱜᱮᱭᱟ ᱡᱟᱦᱟᱸᱭ ᱠᱷᱩᱵ ᱨᱟᱹᱥᱠᱟᱹ ᱟᱱ ᱦᱚᱲ ᱫᱚ ᱳᱭ ᱛᱩᱢᱫᱟᱜ ᱴᱟᱢᱟᱠ ᱛᱮᱠᱚ ᱨᱟᱹᱥᱠᱟᱹᱭ ᱠᱷᱟᱱ ᱵᱟᱝᱠᱷᱟᱱ ᱫᱚ ᱟᱹᱰᱤ ᱠᱚᱢ ᱰᱤᱡᱮ ᱛᱮ ᱫᱚ᱾ ᱛᱚ ᱞᱤᱧ ᱞᱟᱹᱭ ᱚᱪᱚᱭ ᱫᱟ ᱱᱤᱭᱟᱹ ᱫᱚ ᱮᱠᱫᱚᱢ, ᱵᱟᱝ ᱵᱷᱟᱹᱜᱤᱭᱟ ᱛᱟᱣ ᱱᱮᱛᱟᱨᱟᱜ ᱡᱟᱦᱟᱸ ᱧᱮᱞᱚᱜ ᱠᱟᱱᱟ? ᱡᱮ ᱰᱤᱡᱮ ᱛᱮᱜᱮ ᱵᱤᱥᱤᱨ ᱵᱷᱟᱜᱽ ᱫᱚᱠᱚ ᱮᱱᱮᱡ ᱠᱟᱱᱟ᱾
ᱮᱠᱫᱚᱢ ᱮᱠᱫᱚᱢ᱾ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱟᱨ ᱪᱮᱫ ᱵᱮᱱ ᱞᱟᱹᱭᱼᱟ᱾ ᱟᱵᱚ ᱫᱚ ᱢᱮᱨᱮᱱᱟᱜ, ᱦᱮᱸ ᱢᱟᱨᱮᱱᱟᱜ ᱡᱤᱱᱤᱥ ᱠᱚᱛᱚ ᱛᱚ ᱦᱤᱲᱤᱧ ᱫᱚᱦᱚ ᱫᱚ ᱵᱟᱝ ᱜᱟᱱᱚᱜ ᱟᱥᱮ? ᱯᱟᱹᱦᱤᱞ ᱨᱮᱱ, ᱯᱟᱹᱦᱤᱞ ᱨᱮᱱ ᱟᱵᱚᱨᱮᱱ ᱦᱟᱯᱲᱟᱢ ᱦᱚᱸ ᱡᱮᱢᱚᱱ, ᱰᱤᱡᱮ ᱠᱚᱫᱚ ᱩᱱ ᱫᱚ ᱵᱟᱝ ᱛᱟᱦᱮᱸ ᱠᱟᱱᱟ ᱴᱟᱢᱟᱠ ᱛᱩᱢᱫᱟᱜ ᱟᱛᱮ᱾ ᱡᱟᱦᱟᱸ ᱫᱚ ᱨᱤᱲᱤᱢ ᱵᱤᱫᱤᱨ, ᱨᱩᱣᱟᱹ ᱟᱛᱮᱜ ᱠᱚ ᱮᱱᱮᱡ ᱛᱟᱦᱮᱸᱫ ᱨᱟᱹᱥᱠᱟᱹᱭ ᱛᱟᱦᱮᱸᱫ ᱠᱚ ᱟᱨ ᱵᱟᱝ, ᱵᱟᱯᱞᱟ ᱦᱚ ᱛᱩᱢᱫᱟᱹᱜ ᱪᱷᱟᱲᱟ ᱟᱵᱚᱣᱟᱜ ᱵᱟᱯᱞᱟ ᱵᱟᱝ ᱯᱟᱨᱚᱢᱚᱜᱼᱟ᱾ ᱦᱮᱸ ᱥᱮ ᱵᱟᱝ? ᱜᱚᱝᱠᱮ, ᱟᱹᱵᱮᱱ ᱦᱚᱛᱚᱵᱮᱱ ᱵᱟᱲᱟᱭ ᱜᱮᱭᱟ ᱡᱮ ᱟᱵᱚᱣᱟᱜ ᱫᱚ, ᱟᱹᱰᱤ ᱜᱮ ᱡᱟᱹᱨᱩᱲᱟ ᱟᱠᱟᱱᱟ᱾
ᱟᱹᱰᱤ ᱜᱮ ᱡᱟᱹᱨᱩᱲᱟ᱾ ᱱᱚᱣᱟ ᱫᱚᱨᱠᱟᱨ ᱠᱟᱱ ᱜᱮ ᱟᱵᱚᱣᱟᱜ ᱟᱹᱨᱤᱪᱟᱹᱞᱤ ᱦᱚᱸ ᱟᱫ ᱤᱫᱤᱜ ᱠᱟᱱᱟ ᱥᱮ? ᱞᱟᱹᱭ ᱞᱮᱠᱷᱟᱱ
ᱟᱵᱚᱣᱟᱜ ᱟᱹᱨᱤᱪᱟᱹᱞᱤ ᱨᱮᱫᱚ ᱞᱟᱹᱭ ᱜᱟᱱᱚᱜᱼᱟ ᱥᱮ ᱟᱵᱚᱣᱟᱜ ᱵᱟᱯᱞᱟ, ᱯᱚᱨᱚᱵ, ᱚᱱᱠᱟᱱᱟᱜ ᱡᱟᱦᱟᱸ ᱛᱤᱱᱟᱹᱜ ᱠᱟᱹᱢᱤ ᱦᱚᱨᱟ ᱢᱮᱱᱟᱜ ᱛᱟᱵᱚᱱᱟ ᱵᱟᱦᱟ ᱥᱚᱦᱚᱨᱟᱭ᱾ ᱫᱚᱝ ᱞᱟᱜᱽᱲᱮ ᱡᱚᱛᱚ ᱨᱮᱜᱮ ᱟᱵᱚᱣᱟᱜ, ᱴᱟᱢᱟᱠ ᱛᱩᱢᱫᱟᱹᱜ ᱫᱚ ᱞᱟᱜᱟᱜ ᱜᱮᱭᱟ ᱤᱱᱟᱹ ᱪᱷᱟᱲᱟ ᱟᱵᱚᱣᱟᱜ ᱫᱚ, ᱮᱴᱟᱜᱟᱜ ᱛᱮ ᱨᱩ ᱥᱟᱰᱮ ᱠᱟᱛᱮᱫ ᱫᱚ ᱵᱟᱝ ᱜᱟᱱᱚᱜ ᱛᱟᱵᱚᱱᱟ᱾
ᱮᱠᱫᱚᱢ ᱥᱟᱹᱨᱤ ᱠᱟᱛᱷᱟ᱾
ᱦᱳᱭ ᱦᱳᱭ᱾ ᱛᱚ ᱜᱚᱢᱠᱮ, ᱟᱹᱰᱤ ᱟᱹᱰᱤ ᱥᱟᱨᱦᱟᱣ ᱦᱚᱸᱜᱼᱚᱭ ᱡᱮ ᱟᱵᱮᱱ ᱦᱩᱰᱤᱧ ᱢᱟᱪᱷᱟ ᱛᱮᱵᱮᱱ ᱞᱟᱹᱭᱟᱫ ᱞᱤᱧᱟᱹ᱾ ᱚᱱᱟ ᱠᱚ ᱮᱸᱴᱠᱮᱴᱚᱬᱮ ᱟᱞᱤᱧ ᱦᱚᱸ ᱠᱟᱹᱴᱤᱡ ᱞᱤᱧ ᱵᱩᱡᱷᱟᱹᱣ ᱠᱮᱫᱟ ᱾ ᱥᱮ ᱟᱵᱮᱱ ᱟᱵᱮᱱ ᱵᱮᱱ ᱵᱟᱲᱟᱭ ᱠᱮᱫ ᱛᱮ ᱟᱹᱞᱤᱧ ᱦᱚᱞᱤᱧ ᱵᱟᱲᱟᱭ ᱧᱟᱢ ᱠᱮᱫᱟ ᱾ ᱥᱟᱶ ᱥᱟᱶᱛᱮ ᱫᱤᱥᱚᱢ ᱨᱮᱱ ᱦᱚᱲ ᱠᱚ ᱵᱟᱰᱟᱭ ᱧᱟᱢᱟ ᱡᱮ ᱟᱵᱚᱣᱟᱜ ᱟᱹᱨᱤᱪᱟᱹᱞᱤ ᱫᱚ ᱟᱫ ᱵᱟᱝ ᱜᱟᱱᱚᱜᱼᱟ, ᱡᱟᱦᱟᱸ ᱫᱚ ᱱᱤᱛᱚᱜ ᱰᱤᱡᱮ ᱥᱮ ᱵᱚᱠᱥ ᱢᱟᱭᱤᱠ ᱠᱚ ᱥᱟᱰᱮ ᱠᱟᱱᱟ ᱚᱱᱟ ᱨᱮ ᱟᱵᱚ ᱵᱚᱱ ᱨᱟᱹᱥᱠᱟᱹᱭᱮᱫ ᱠᱟᱱᱟ ᱾ ᱚᱱᱠᱟ ᱱᱟᱜ ᱠᱟᱹᱢᱤ ᱦᱚᱨᱟ ᱵᱟᱝ, ᱦᱳᱭ ᱦᱳᱭ ᱚᱱᱠᱟ ᱱᱟᱜ ᱠᱟᱹᱢᱤ ᱦᱚᱨᱟ ᱵᱟᱝ ᱠᱟᱛᱮᱜᱼᱼ ᱠᱟᱛᱮᱜ ᱟᱵᱚᱣᱟᱜ ᱴᱟᱢᱟᱠ ᱛᱩᱢᱫᱟᱹᱜ ᱛᱮᱜᱮ ᱟᱵᱚᱣᱟᱜ ᱠᱟᱹᱢᱤ ᱦᱚᱨᱟ ᱫᱚᱵᱚᱱ ᱯᱟᱨᱚᱢᱟ ᱾
ᱮᱠᱫᱚᱢ ᱥᱟᱹᱨᱤ ᱠᱟᱛᱷᱟ, ᱦᱮᱸ ᱜᱚᱢᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱾ ᱟᱨ ᱨᱚᱲ ᱠᱟᱛᱮᱫ ᱦᱚᱸ ᱟᱵᱮᱱ ᱥᱟᱞᱟᱜ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱾
ᱦᱳᱭ ᱦᱳᱭ ᱾ ᱛᱚ ᱜᱚᱢᱠᱮ, ᱮᱸᱫ ᱱᱤᱛᱚᱜ ᱫᱚ ᱛᱟᱦᱚᱞᱮ ᱟᱵᱮᱱ ᱪᱮᱫ ᱵᱮᱱ ᱪᱤᱠᱟᱹᱭᱟ?
ᱱᱤᱛᱚᱝ ᱫᱚ ᱜᱚᱝᱠᱮ ᱟᱹᱞᱤᱧ ᱫᱚ ᱪᱮᱫ ᱦᱚᱸ ᱚᱱᱠᱟ ᱵᱟᱹᱞᱤᱧ ᱪᱤᱠᱟᱹᱭᱟ ᱛᱚ ᱡᱩᱫᱤ ᱢᱮᱱ ᱞᱮᱠᱷᱟᱱ ᱟᱨ ᱠᱟᱹᱢᱤ ᱠᱚ ᱢᱮᱱᱟᱜ ᱠᱷᱟᱱ ᱦᱟᱞᱤᱧ ᱧᱮᱞ ᱮᱫᱟ ᱾
ᱟᱪᱪᱷᱟ, ᱚᱱᱟ ᱦᱚᱸ ᱱᱟᱯᱟᱭ ᱠᱟᱛᱷᱟ ᱜᱮ ᱠᱟᱹᱢᱤ ᱦᱚᱸ ᱧᱮᱞ ᱵᱟᱲᱟᱭ ᱜᱮ ᱦᱩᱭᱩᱜᱼᱟ ᱾ ᱦᱮᱸ ᱥᱮ ᱵᱟᱝ?
ᱮᱸ ᱚᱲᱟᱜ ᱨᱮᱢᱟ ᱠᱟᱹᱢᱤ ᱵᱟᱲᱟ ᱜᱮ ᱵᱟᱢ ᱠᱟᱹᱢᱤ ᱞᱮᱠᱷᱟᱱ ᱦᱚᱸ ᱪᱤᱠᱟᱹ ᱛᱮᱢ ᱡᱚᱢ ᱧᱩᱢ ᱧᱟᱢᱟ ᱾
ᱮᱠᱫᱚᱢ ᱮᱠᱫᱚᱢ ᱾ ᱛᱟᱦᱚᱞᱮ ᱜᱚᱝᱠᱮ ᱛᱮᱦᱮᱧᱟᱜ ᱦᱩᱰᱤᱧ ᱢᱟᱪᱷᱟ ᱜᱟᱯᱟᱞ ᱢᱟᱨᱟᱣ ᱫᱚ ᱱᱚᱰᱮ ᱜᱮᱞᱟᱝ ᱢᱩᱪᱟᱹᱫᱟ ᱾
ᱮᱠᱫᱚᱢ ᱾
ᱴᱷᱤᱠ ᱜᱮᱭᱟ ᱜᱚᱢᱠᱮ ᱛᱟᱦᱚᱞᱮ ᱾
ᱴᱷᱤᱠ ᱜᱮᱭᱟ ᱜᱚᱝᱠᱮ ᱛᱟᱦᱚᱞᱮ ᱱᱟᱯᱟᱭ ᱛᱮ ᱵᱮᱥᱛᱮ ᱛᱟᱦᱮᱱ ᱢᱮ ᱾
ᱦᱳᱭ ᱜᱚᱢᱠᱮ, ᱜᱚᱞᱯᱚᱭ ᱦᱟᱸᱜ ᱦᱳᱭ ᱴᱷᱤᱠ ᱜᱮᱭᱟ ᱢᱟ ᱜᱚᱢᱠᱮ ᱦᱳᱭ ᱾
ᱴᱷᱤᱠ ᱜᱮᱭᱟ ᱾